ᱦᱮᱞᱳ
ᱦᱟᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱟᱸᱡᱚᱢ ᱧᱟᱢᱫᱟ
ᱦᱮᱸᱻᱦᱮᱸᱻ ᱟᱸᱡᱚᱢ ᱧᱟᱢᱚᱜ ᱠᱟᱱᱟ
ᱩᱸ
ᱫᱤᱭᱮ ᱛᱟᱦᱞᱮ ᱪᱮᱫ ᱞᱮᱠᱟ ᱢᱮᱱᱟᱜ ᱵᱮᱱᱟ ᱢᱚᱡᱽ ᱵᱟᱲᱟ ᱜᱮᱛᱚ
ᱦᱮᱸ ᱢᱚᱸᱡᱽ ᱵᱟᱲᱟ ᱜᱮ ᱟᱹᱵᱤᱱ ᱜᱮ ᱪᱮᱫ ᱞᱮᱠᱟ ᱢᱮᱱᱟᱜ ᱵᱮᱱᱟ
ᱦᱮᱸ ᱟᱹᱞᱤᱧ ᱦᱚᱸ ᱵᱟᱱ ᱫᱚ ᱪᱟᱸᱫᱳ ᱟᱥ ᱪᱟᱺᱫᱤ ᱟᱥ ᱱᱟᱯᱟᱭ ᱵᱟᱲᱟ ᱜᱮ
ᱦᱚᱸᱜᱼᱚᱭ ᱟᱪᱪᱷᱟ ᱟᱪᱷᱟ ᱛᱟᱦᱞᱮ ᱠᱟᱹᱢᱤ ᱠᱚᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ
ᱠᱟᱹᱢᱤ ᱠᱚᱫᱚ ᱦᱩᱭᱩᱜ ᱠᱟᱱ ᱜᱮᱭᱟ ᱱᱚᱜ ᱮᱠᱷᱚᱱ ᱫᱚ ᱚᱲᱟᱜ ᱠᱚᱨᱮᱜᱮ ᱛᱟᱸᱦᱮ ᱦᱩᱭᱩᱜ ᱠᱟᱱᱟ ᱫᱟᱜ ᱫᱟᱭ ᱥᱮ ᱫᱚᱢᱮ ᱟᱹᱰᱤ ᱟᱸᱴᱜᱮ ᱫᱟᱜ ᱫᱟ ᱟᱹᱰᱤ ᱡᱟᱹᱥᱛᱤ ᱜᱤ ᱦᱳᱭᱱᱟ ᱞᱟᱹᱜᱤᱫ ᱚᱲᱟᱜ ᱠᱚᱨᱮ ᱜᱮ
ᱡᱮ ᱛᱟᱦᱞᱮ ᱟᱵᱮᱱ ᱪᱮᱜ ᱠᱚᱵᱮᱱ ᱪᱮᱠᱟᱭᱮᱜ ᱠᱟᱱᱟ ᱱᱤᱛᱚᱜ ᱫᱚ
ᱟᱹᱞᱤᱧ ᱫᱚ ᱪᱮᱫ ᱜᱮ ᱵᱟᱝ ᱱᱚᱜᱼᱚᱭ ᱫᱟᱜ ᱵᱟᱲᱟᱼᱟᱜ ᱞᱮᱭᱟ ᱟᱞᱮ ᱦᱚᱸ ᱠᱤᱪᱷᱩ ᱫᱤᱱ ᱞᱟᱦᱟ ᱛᱟᱞᱮ ᱚᱝᱠᱟ ᱫᱟᱜ ᱟᱫᱚ ᱪᱟᱥ ᱵᱟᱥ ᱠᱚ ᱨᱟᱠᱟᱵ ᱵᱟᱲᱟᱭ ᱦᱩᱭᱩᱜ ᱠᱟᱱᱟ ᱠᱤᱪᱷᱩ ᱦᱟᱞᱠᱟ ᱦᱟᱞᱠᱟ ᱩᱱᱟᱹᱜ ᱮᱠᱴᱟ ᱠᱷᱩᱵ ᱮᱠᱴᱟ ᱦᱚᱸ ᱵᱟᱭ ᱫᱟᱜ ᱠᱟᱫᱟ ᱦᱟᱞᱠᱟ ᱦᱟᱞᱠᱟᱭ ᱫᱟᱜ ᱟᱠᱟᱫᱟ ᱠᱤᱪᱷᱩ ᱨᱚᱦᱚᱭ ᱵᱟᱲᱟ
ᱟᱪᱪᱷᱟ ᱟᱪᱪᱷᱟ ᱟᱨ ᱱᱤᱛᱚᱜ ᱱᱤᱛᱚᱜ ᱢᱟᱱᱮ ᱢᱚᱣᱥᱟᱢ ᱪᱮᱫ ᱞᱮᱠᱟ ᱢᱮᱱᱟᱜᱼᱟ ᱟᱯᱮ ᱥᱮᱫ ᱫᱚ
ᱱᱤᱛᱚᱜ ᱫᱚ ᱦᱟᱞᱠᱟ ᱨᱤᱢᱤᱞ ᱟᱠᱟᱫᱟᱭ ᱦᱟᱞᱠᱟ ᱤᱭᱟᱹ ᱥᱤᱛᱩᱝ ᱠᱟᱫᱟᱭ
ᱟᱪᱪᱷᱟ ᱟᱪᱪᱷᱟ
ᱟᱯᱮᱥᱮᱫ ᱫᱚ ᱪᱮᱫ ᱞᱮᱠᱟᱱ ᱢᱚᱥᱟᱢ
ᱚᱱᱠᱟ ᱜᱮ ᱱᱚᱜᱼᱚᱭ ᱨᱤᱢᱤᱞ ᱨᱤᱢᱤᱞ ᱜᱤ
ᱟᱪᱪᱷᱟ ᱟᱪᱪᱷᱟ
ᱦᱩᱸ ᱠᱟᱠᱷᱟᱱ ᱱᱟᱥᱮᱱᱟᱜ ᱥᱤᱛᱩᱝ ᱮᱫᱟᱭ ᱠᱚᱠᱷᱚᱱ ᱥᱮ ᱨᱤᱢᱤᱞ ᱫᱟᱭ
ᱦᱮᱸ
ᱛᱚᱠᱷᱚᱱ ᱫᱟᱜ ᱡᱟᱹᱯᱩᱫ ᱫᱟᱭ ᱫᱤᱭᱟᱹ ᱛᱟᱦᱞᱮ ᱪᱟᱥᱵᱟᱥ ᱠᱚᱫᱚ ᱛᱤᱱᱟᱹᱜ ᱥᱟᱹᱜᱤᱧ ᱪᱟᱞᱟᱣ ᱥᱮᱴ ᱪᱟᱞᱟᱣ ᱠᱟᱱᱟ
ᱱᱚᱜᱼᱚᱸᱭ ᱢᱚᱬᱮ ᱢᱟᱦᱟ ᱜᱟᱱᱞᱮ ᱨᱚᱦᱚᱭ ᱟᱠᱟᱫᱟ ᱮᱠᱷᱚᱱᱚ ᱩᱱᱟᱹᱜ ᱮᱠᱴᱟ ᱠᱷᱩᱵ ᱮᱠᱴᱟ ᱫᱚ ᱵᱟᱝ ᱨᱚᱦᱚᱭ ᱦᱩᱭ ᱟᱠᱟᱱᱟ ᱚᱱᱟ ᱫᱟᱜ ᱤᱭᱟᱹ ᱛᱮ ᱡᱟᱦᱟᱸ ᱨᱮ ᱜᱷᱩᱴᱩ ᱦᱟᱸᱥᱟ ᱠᱚᱨᱮᱜ ᱚᱱᱟ ᱠᱚᱨᱮᱜ ᱨᱚᱦᱚᱭ ᱜᱮ ᱵᱟᱝ ᱦᱩᱭ ᱠᱟᱱᱟ
ᱟᱯᱮ ᱫᱚ ᱛᱤᱱᱟᱹᱜ ᱜᱟᱱ ᱯᱮ ᱪᱟᱥᱟ
ᱟᱞᱮ ᱦᱚᱸ ᱢᱚᱴᱟᱢᱩᱴᱤ ᱚᱝᱠᱟ ᱜᱮ ᱟᱯᱮ ᱞᱮᱠᱟᱜᱮ
ᱟᱪᱪᱷᱟ ᱟᱪᱷᱟ
ᱟᱹ ᱫᱤᱭᱟᱹ ᱛᱟᱦᱚᱞᱮ ᱟᱯᱮ ᱥᱮᱫ ᱫᱚ ᱢᱟᱱᱮ ᱦᱩᱲᱩ ᱠᱚᱜᱮ ᱪᱟᱥ ᱦᱩᱭᱩᱜᱼᱟ ᱥᱮ ᱟᱨᱚ ᱡᱟᱦᱟᱱᱟᱜ ᱥᱚᱵᱽᱡᱤ ᱛᱟᱹᱱᱤᱡ ᱠᱩ
ᱦᱮᱸ ᱦᱩᱲᱩ ᱥᱟᱶᱛᱮ ᱥᱚᱵᱽᱡᱤ ᱠᱚᱦᱚᱸ ᱪᱟᱥ ᱦᱩᱭᱩᱜᱼᱟ ᱢᱟ ᱢᱟᱱᱮ ᱱᱤᱭᱟᱹᱴᱟᱜ ᱥᱤᱡᱤᱱ ᱫᱚ ᱢᱟᱱᱮ ᱵᱚᱨᱥᱟ ᱫᱟᱞ ᱫᱚ ᱚᱱᱟ ᱫᱚ ᱦᱩᱲᱩ ᱜᱮᱞᱮ ᱨᱚᱦᱚᱭ ᱜᱮᱭᱟ ᱟᱨ ᱮᱢᱱᱤ ᱤᱭᱟᱹ ᱫᱤᱱ ᱠᱚᱨᱮ ᱫᱚ ᱢᱟᱱᱮ ᱥᱤᱛᱩᱝ
ᱟᱨ ᱥᱤᱛᱩᱝ ᱫᱤᱱ ᱠᱚᱨᱮ ᱫᱚ ᱟᱹᱞᱩ ᱟᱹᱞᱩ ᱠᱚᱱᱰᱷᱟ ᱠᱚ ᱛᱩᱨᱢᱩᱡᱽ ᱠᱚ
ᱦᱳᱭ ᱱᱤᱛᱚᱜ ᱢᱟ ᱫᱚ ᱱᱤᱛᱚᱜ ᱢᱟ ᱱᱤᱛᱚᱜ ᱢᱟ ᱥᱤᱡᱤᱱ ᱠᱟᱱᱟ ᱡᱮ ᱦᱩᱲᱩ ᱪᱟᱥ ᱨᱮᱱᱟᱜ ᱵᱚᱨᱥᱟ ᱫᱤᱱ ᱫᱚ ᱦᱩᱲᱩ ᱪᱟᱥ ᱨᱮᱱᱟᱜ ᱥᱤᱡᱮᱱ ᱠᱟᱱᱟ ᱥᱮ
ᱦᱳᱸᱭ ᱦᱚᱸ ᱦᱚᱸ
ᱛᱮ ᱚᱱᱟ ᱡᱟᱭᱜᱟ ᱨᱮ ᱥᱚᱵᱽᱡᱤ ᱪᱟᱥ ᱞᱮᱠᱷᱟᱡ ᱫᱚ ᱵᱟᱝ ᱦᱩᱭᱩᱜᱼᱟ
ᱦᱩᱸ ᱴᱷᱤᱠ
ᱦᱩᱸ
ᱟᱫᱚ ᱮᱢᱱᱤ ᱵᱟᱲᱜᱮ ᱠᱚᱨᱮᱜ ᱫᱚ ᱢᱮᱱᱟᱜ ᱜᱮᱭᱟ ᱟᱲᱟᱜ ᱥᱟᱠᱟᱢ ᱠᱚᱫᱚ ᱢᱟᱱᱮ ᱡᱚᱢ ᱵᱟᱲᱟ ᱞᱟᱹᱜᱤᱫ ᱫᱚ ᱟᱨᱠᱤ
ᱦᱳᱭ ᱦᱳᱭ
ᱚ
ᱫᱤᱭᱟᱹ ᱛᱟᱦᱞᱮ ᱪᱟᱥᱵᱟᱥ ᱠᱚᱫᱚ ᱢᱟᱱᱮ ᱪᱮᱫ ᱛᱮᱯᱮ ᱥᱮᱨᱢᱟ ᱡᱟᱹᱲᱤ ᱫᱟᱜ ᱫᱟᱜ ᱛᱮᱜᱮ ᱥᱮ ᱯᱟᱢ ᱠᱚᱛᱮ
ᱵᱟᱝ ᱵᱟᱝ ᱟᱞᱮ ᱴᱷᱮᱱ ᱫᱚ ᱯᱟᱢ ᱠᱚᱫᱚ ᱵᱟᱹᱱᱩᱜᱼᱟ ᱥᱮᱨᱢᱟ ᱡᱟᱹᱲᱤ ᱫᱟᱜ ᱠᱚᱛᱮ ᱜᱮᱞᱮ ᱪᱟᱥ ᱜᱮᱭᱟ ᱚᱱᱟ ᱦᱩᱲᱩ ᱠᱚᱫᱚ ᱟᱨ ᱮᱢᱱᱤ ᱠᱚᱸᱰᱷᱟ ᱠᱚ ᱤᱭᱟᱹ ᱠᱚᱛᱮ ᱫᱚ ᱩᱱ ᱥᱚᱢᱚᱭ ᱥᱤᱛᱩᱝ ᱫᱤᱱ ᱫᱚ ᱵᱟᱭ ᱫᱟᱜ ᱜᱮᱭᱟ ᱛᱟᱦᱞᱮ ᱚᱱᱟ ᱯᱩᱠᱷᱨᱤ ᱢᱮᱱᱟᱜᱼᱟ ᱯᱩᱠᱷᱨᱤ ᱟᱨ ᱯᱞᱟᱥ ᱤᱭᱟᱹ ᱢᱮᱱᱟᱜᱼᱟ ᱪᱮᱜ ᱠᱚ ᱞᱟᱹᱭᱟ ᱠᱩᱧ ᱢᱮᱱᱟᱜᱼᱟ ᱛᱟᱦᱞᱮ ᱚᱱᱟᱜᱮ ᱢᱮᱥᱤᱱ ᱛᱮᱞᱮ ᱟᱨᱮᱡ ᱠᱟᱛᱮ ᱞᱮ ᱤᱭᱟᱹ ᱜᱮᱭᱟ
ᱟᱪᱪᱷᱟ ᱦᱩᱸ ᱦᱩᱸ
ᱛᱟᱦᱞᱮ ᱟᱯᱮ ᱫᱚ ᱢᱟᱱᱮ ᱮᱢᱱᱤ ᱤᱭᱟᱹ ᱤᱭᱟᱹ ᱥᱤᱡᱤᱱ ᱨᱮᱫᱚ ᱢᱟᱱᱮ ᱱᱤᱛᱚᱜ ᱫᱚ ᱢᱟ ᱦᱩᱲᱩ ᱵᱚᱱ ᱪᱟᱥ ᱮᱫᱟ ᱛᱟᱦᱚᱞᱮ ᱚᱱᱟ ᱞᱟᱦᱟ ᱥᱤᱡᱤᱱ ᱫᱚ ᱪᱮᱫ ᱠᱚᱯᱮ ᱪᱟᱥ ᱵᱟᱲᱟ ᱟᱠᱟᱫᱟ
ᱞᱟᱦᱟ ᱥᱤᱡᱤᱱ ᱫᱚ ᱪᱤᱫ ᱜᱮ ᱪᱟᱥ ᱵᱟᱥ ᱪᱟᱥ ᱠᱚᱫᱚ ᱵᱟᱝ ᱦᱩᱭ ᱠᱟᱱᱟ ᱥᱩᱫᱩ ᱦᱩᱲᱩ ᱦᱩᱭᱩ ᱜᱮ ᱪᱟᱥ ᱫᱚ ᱦᱩᱭᱩᱜ ᱛᱟᱦᱮᱱᱟ
ᱚ ᱟᱯᱮ ᱫᱚ ᱵᱟᱨ ᱥᱮᱨᱢᱟ ᱦᱩᱲᱩ ᱯᱮ ᱪᱟᱥ ᱜᱮᱭᱟ ᱥᱮ ᱪᱮᱫ
ᱵᱟ ᱵᱟ ᱢᱤᱫ ᱫᱷᱟᱣ ᱜᱮ
ᱚ ᱟᱪᱪᱷᱟ ᱟᱪᱪᱷᱟ ᱛᱟᱦᱞᱮ ᱮᱢᱱᱤ ᱤᱭᱟᱹ ᱥᱤᱡᱤᱱ ᱨᱮᱫᱚ ᱪᱮᱜ ᱠᱚᱯᱮ ᱪᱟᱥ ᱜᱮᱭᱟ
ᱦᱮᱸ
ᱮᱢᱱᱤ ᱤᱭᱟᱹ ᱡᱟᱦᱟᱸ ᱥᱤᱛᱩᱝ ᱫᱤᱱ ᱠᱚ
ᱚᱱᱟ ᱠᱚᱨᱮ ᱫᱚ ᱪᱟᱥᱵᱟᱥ ᱠᱚᱫᱚ ᱵᱟᱝ ᱦᱩᱭᱩᱜ ᱛᱟᱦᱮᱱᱟ
ᱚ ᱟᱪᱪᱷᱟ ᱟᱪᱪᱷᱟ ᱮᱢᱱᱤ ᱚᱲᱟᱜ ᱨᱮ ᱡᱚᱢ ᱵᱟᱲᱟ ᱞᱟᱹᱜᱤᱫ ᱛᱮ
ᱦᱮᱸ ᱚᱱᱟ ᱠᱚᱫᱚ ᱢᱟᱱᱮ ᱠᱤᱪᱷᱩ ᱠᱤᱪᱷᱩ ᱦᱚᱲ ᱠᱚ ᱪᱟᱥ ᱵᱟᱲᱟᱭᱮᱫ ᱛᱟᱦᱮᱱᱟ ᱟᱨ ᱠᱤᱪᱷᱩ ᱠᱤᱪᱷᱩ ᱦᱚᱲ ᱫᱚ ᱢᱟᱱᱮ ᱠᱤᱨᱤᱧ ᱠᱟᱛᱮᱜ ᱟᱹᱜᱩᱭ ᱛᱟᱦᱮ ᱱᱟᱠᱩ ᱟᱫᱚ ᱚᱱᱟ ᱠᱚᱜᱮ
ᱚ ᱟᱪᱪᱷᱟ ᱟᱪᱪᱷᱟ
ᱦᱮᱸ ᱫᱤᱭᱮ ᱟᱵᱮᱱ ᱫᱚ ᱪᱮᱫ ᱵᱟᱡᱟᱨ ᱫᱤᱥᱚᱢ ᱥᱮ ᱪᱮᱫ ᱞᱮᱠᱟ
ᱵᱟᱝ ᱟᱹᱞᱤᱧ ᱫᱚ ᱵᱤᱨ ᱫᱤᱥᱚᱢ ᱜᱮ
ᱟᱪᱪᱷᱟ
ᱟᱵᱤᱱ ᱫᱚ ᱪᱮᱫᱠᱟ ᱵᱟᱡᱟᱨ ᱫᱤᱥᱚᱢ ᱥᱮ ᱵᱤᱨ ᱫᱤᱥᱚᱢ
ᱤᱧ ᱫᱚ ᱱᱚᱜᱼᱚᱭ ᱵᱟᱡᱟᱨ ᱫᱤᱥᱚᱢ ᱜᱮ ᱵᱟᱵᱮᱱᱟᱜ ᱵᱟᱵᱮᱱ ᱟᱸᱡᱚᱢ ᱧᱟᱢᱮᱫ ᱠᱟᱱᱛᱮ ᱜᱟᱹᱰᱤ ᱟᱣᱟᱡ ᱠᱚ
ᱵᱟᱝᱜᱮ ᱜᱟᱹᱰᱤ ᱟᱣᱟᱡ ᱠᱚᱫᱚ ᱵᱟᱝ ᱟᱸᱡᱚᱢᱚᱜ ᱠᱟᱱᱟ
ᱚ ᱛᱟᱦᱚᱞᱮ ᱚᱲᱟᱜ ᱨᱮ ᱢᱮᱱᱟᱜ ᱞᱤᱧᱟᱹ ᱥᱮ ᱱᱤᱛᱚᱜ ᱫᱚ ᱦᱳᱭ ᱚᱱᱟ ᱡᱟᱞᱟᱛᱮ ᱡᱟᱹᱱᱤᱡ
ᱟᱨ ᱫᱤᱭᱮ ᱛᱟᱦᱚᱞᱮ ᱯᱟᱲᱦᱟᱣ ᱠᱚᱫᱚ ᱪᱮᱜ ᱞᱮᱠᱟ ᱦᱩᱭᱩᱜ ᱠᱟᱱ ᱛᱟᱵᱮᱱᱟ
ᱯᱟᱲᱦᱟᱣ ᱠᱚᱫᱚ ᱱᱚᱜᱼᱚᱭ ᱜᱟ. ᱮᱭᱤᱪᱮᱥ ᱮᱢ ᱠᱟᱛᱮᱫ ᱱᱤᱛᱚᱜ ᱜᱨᱮᱡᱩᱭᱮᱥᱚᱱ ᱞᱤᱧ ᱠᱚᱨᱟᱣ ᱮᱫᱟ ᱱᱤᱭᱟᱹ ᱵᱟᱨ ᱜᱮ ᱢᱚᱬᱮ ᱦᱚᱭ ᱠᱚᱢᱯᱞᱤᱴᱚᱜ ᱛᱟᱹᱞᱤᱧᱟ ᱱᱤᱭᱟᱹᱴᱟᱜ ᱥᱮᱨᱢᱟ ᱠᱷᱟᱱ ᱜᱮ᱾ ᱟᱫᱚ ᱫᱠᱷᱤ ᱞᱟᱦᱟ ᱥᱮᱫ ᱪᱮᱫ ᱪᱤᱠᱟᱹᱭ ᱦᱩᱭᱩᱜ ᱠᱟᱱᱟ᱾
ᱟᱹᱰᱤ ᱵᱷᱟᱹᱜᱤ ᱠᱟᱛᱷᱟ ᱛᱟᱦᱚᱞᱮ᱾
ᱦᱮᱸ ᱟᱵᱤᱱ ᱫᱚ ᱛᱤᱱᱟᱹᱜ ᱜᱟᱱ ᱵᱤᱱ ᱯᱟᱲᱦᱟᱣ ᱤᱫᱤ ᱠᱟᱫᱟ?
ᱦᱩ ᱟᱹᱞᱤᱧ ᱫᱚ ᱱᱚᱜᱼᱚᱭ ᱰᱤᱯᱞᱳᱢᱳ
ᱰᱤᱯᱞᱳᱢᱟ ᱵᱮᱤᱱ ᱠᱚᱨᱟᱣᱫᱟ ᱥᱮ ᱠᱚ ᱠᱚᱢᱯᱞᱤᱴ ᱦᱩᱭ ᱠᱟᱱᱟ᱾
ᱱᱚᱭ ᱞᱟᱥᱴ ᱤᱭᱟᱨ ᱪᱟᱞᱟᱜ ᱠᱟᱱ ᱛᱟᱹᱞᱤᱧᱟ᱾
ᱟᱪᱪᱷᱟ ᱟᱪᱪᱷᱟ ᱱᱟᱯᱟᱭ ᱠᱟᱛᱷᱟ ᱵᱮᱥᱛᱮ ᱠᱚᱢᱯᱞᱤᱴ ᱵᱤᱱ
ᱦᱩᱸ
ᱟᱵᱮᱱ ᱫᱚ ᱪᱮᱫ ᱢᱟᱱᱮ ᱢᱮᱥ ᱠᱷᱚᱱᱟᱜ ᱵᱮᱱ ᱢᱮᱥ ᱠᱷᱚᱱᱟᱜ ᱵᱮᱱ ᱤᱭᱮᱫ ᱛᱟᱦᱮᱱᱟ ᱥᱮ ᱚᱲᱟᱜ ᱠᱷᱚᱱᱟᱜ ᱜᱮ
ᱟᱹᱞᱤᱧ ᱫᱚ ᱦᱳᱥᱴᱮᱞ ᱞᱤᱧ ᱛᱟᱦᱮᱱ ᱜᱮᱭᱟ ᱴᱷᱤᱠ ᱟᱪᱷᱮ ᱦᱳᱥᱴᱮᱞ ᱨᱮ ᱛᱟᱦᱮᱸ ᱠᱟᱛᱮᱫ ᱱᱚᱝᱠᱟᱜ ᱜᱮ ᱢᱟᱱᱮ ᱦᱳᱥᱴᱮᱞ ᱨᱮᱫᱚ ᱢᱟᱱᱮ ᱚᱲᱟᱜ ᱠᱷᱚᱱ ᱡᱟᱹᱥᱛᱤ ᱨᱮᱫᱚ ᱵᱟᱝ ᱠᱟᱱᱟ ᱡᱮ ᱦᱳᱥᱴᱮᱞ ᱫᱚ ᱢᱟᱱᱮ ᱚᱲᱟᱜ ᱥᱩᱨ ᱨᱮᱜᱮ ᱛᱟᱦᱚᱞᱮ ᱛᱚᱠᱷᱚᱱ ᱪᱟᱥ ᱵᱟᱥ ᱠᱚ ᱦᱩᱭᱩᱜ ᱜᱮᱭᱟ ᱛᱟᱦᱞᱮ ᱜᱚᱲᱚ ᱵᱟᱲᱟ ᱫᱚᱞᱤᱧ ᱪᱟᱞᱟᱜ ᱜᱮᱭᱟ ᱚᱲᱟᱜ ᱠᱚᱨᱮ ᱫᱚ ᱟᱨᱠᱤ
ᱟᱨ
ᱢᱟᱱᱮ ᱛᱟᱦᱮᱸ ᱫᱚ ᱚᱥᱚ ᱨᱮᱜᱮᱞᱤᱧ ᱛᱟᱦᱮᱱᱟ ᱟᱨ ᱡᱚᱠᱷᱚᱱ ᱤᱭᱟᱹ ᱛᱟᱦᱮᱱᱟ
ᱟᱪᱪᱷᱟ ᱟᱪᱪᱷᱟ
ᱟᱨ
ᱠᱚ ᱦᱮᱸ ᱛᱟᱦᱞᱮ ᱵᱚᱞ ᱠᱚᱫᱚ ᱠᱷᱮᱞᱳᱜ ᱛᱟᱦᱮᱱᱟ ᱵᱮᱱ ᱥᱮ ᱵᱟᱝ
ᱦᱮᱸ ᱵᱚᱞ ᱠᱚᱫᱚ ᱠᱷᱮᱞᱳᱜ ᱦᱩᱭᱩᱜ ᱜᱮᱭᱟ
ᱟᱪᱪᱷᱟ
ᱵᱚᱞ ᱠᱚᱢᱟ ᱠᱷᱮᱞ ᱢᱟᱭ
ᱚᱠᱟ ᱨᱮᱵᱮᱱ ᱠᱷᱮᱞᱳᱜ ᱛᱟᱦᱮᱱᱟ ᱞᱟᱦᱟ ᱥᱮᱜ ᱥᱮ ᱛᱟᱭᱚᱢ ᱥᱮᱜ
ᱠᱟᱱ ᱜᱮ ᱢᱟ ᱱᱚᱜᱼᱚᱭ ᱦᱤᱡᱩᱜ ᱠᱟᱱ ᱛᱟᱵᱚᱱ ᱦᱮᱸ ᱟᱹᱞᱤᱧ ᱫᱚ ᱜᱳᱞᱠᱤᱯᱟᱨ ᱠᱟᱱᱟᱞᱤᱧ
ᱟᱪᱪᱷᱟ ᱟᱪᱪᱷᱟ
ᱛᱟᱦᱞᱮ ᱟᱯᱮ ᱫᱚ ᱤᱭᱟᱹ ᱟᱛᱳ ᱠᱷᱚᱱ ᱫᱚ ᱠᱷᱹᱮᱞ ᱠᱚᱫᱚ ᱯᱮ ᱥᱟᱵ ᱵᱟᱲᱟᱭ ᱜᱮᱭᱟ ᱥᱮ ᱵᱟᱝ?
ᱦᱩᱸ ᱥᱟᱵ ᱞᱮ ᱛᱟᱦᱮᱱᱟ ᱠᱚ ᱫᱚ
ᱚ ᱛᱟᱦᱞᱮ ᱪᱮᱫᱠᱟ ᱟᱯᱮ ᱫᱚ ᱪᱮᱫᱮ ᱯᱮ ᱥᱟᱵᱟ ᱩᱱᱠᱩ ᱯᱳᱞᱴᱨᱤ ᱠᱷᱮᱞ ᱵᱤᱲ ᱠᱷᱮᱞ ᱥᱩᱠᱨᱤ ᱠᱷᱮᱞ ᱟᱹᱰᱤ ᱟᱹᱰᱤ ᱨᱚᱠᱚᱢ ᱠᱷᱮᱞ ᱦᱩᱭᱩᱜ-ᱟ ᱥᱮ ᱪᱮᱫᱠᱟᱱᱟᱜ ᱠᱷᱮᱞ ᱵᱮᱥᱤ ᱯᱮ ᱥᱟᱵ ᱠᱮᱭᱟ
ᱟᱞᱮ ᱫᱚ ᱠᱮᱥ ᱠᱷᱞᱟ ᱠᱚ ᱫᱷᱟᱢᱟᱠᱟ ᱦᱳᱭ ᱦᱳᱭ ᱦᱮᱸ
ᱱᱟᱯᱟᱭ ᱠᱟᱛᱷᱟ
ᱦᱮᱸ ᱮᱠᱷᱚᱱ ᱫᱚ ᱚᱱᱟ ᱠᱚᱜᱮ ᱪᱟᱞᱩᱜ ᱠᱟᱱᱟ ᱥᱮ ᱵᱮᱥᱤ ᱫᱚ ᱠᱮᱥ ᱮᱠᱞᱟ ᱜᱮ ᱡᱟᱦᱟᱸᱟᱭ ᱠᱚᱜᱮ ᱧᱮᱞᱮᱫ ᱠᱚᱣᱟ ᱠᱚ ᱢᱟᱱᱮ ᱠᱮᱥᱠᱮᱞᱟ ᱜᱮ ᱵᱮᱥᱤ ᱜᱟᱛᱮᱜ ᱠᱟᱱᱟ ᱠᱚ᱾
ᱦᱮᱸ ᱦᱩᱸ
ᱦᱩᱸ
ᱛᱟᱦᱚᱞᱮ ᱞᱟᱹᱭ ᱵᱤᱱ ᱟᱯᱮ ᱫᱚ ᱟᱯᱮ ᱫᱚ ᱵᱤᱨ ᱫᱤᱥᱚᱢ ᱥᱮ ᱤᱭᱟᱹ ᱵᱟᱡᱟᱨ ᱫᱤᱥᱚᱢ ᱯᱮ ᱞᱟᱹᱭ ᱠᱮᱫᱟ ᱵᱟᱝ, ᱛᱟᱦᱞᱮ ᱟᱯᱮ ᱥᱮᱫ ᱫᱚ ᱵᱤᱨ ᱠᱚᱫᱚ ᱢᱮᱱᱟᱜ-ᱟ ᱥᱮ ᱵᱟᱝ
ᱵᱤᱨ ᱠᱚᱫᱚ ᱵᱚᱞᱛᱮ ᱫᱚ ᱚᱱᱠᱟ ᱫᱚ ᱵᱟᱹᱱᱩᱜᱼᱟ
ᱚ ᱟᱪᱪᱷᱟ ᱟᱪᱪᱷᱟ, ᱛᱟᱦᱚᱞᱮ ᱡᱚᱠᱷᱚᱱ ᱦᱟᱞᱮ ᱥᱟᱠᱨᱟᱛ ᱠᱚᱨᱮ ᱯᱮ ᱯᱤᱴᱷᱟᱹᱭ ᱜᱮᱭᱟ ᱟᱨᱠᱤ ᱛᱟᱦᱚᱞᱮ ᱥᱟᱠᱟᱢ ᱠᱚᱫᱚ ᱚᱠᱟ ᱠᱚᱦᱚᱸ ᱯᱮ ᱟᱹᱜᱩᱭ ᱜᱮᱭᱟ?
ᱛᱚᱠᱷᱚᱱ ᱫᱚ ᱠᱤᱨᱤᱧ ᱠᱟᱛᱮ ᱟᱹᱜᱩᱭ ᱦᱩᱭᱩᱜ ᱛᱟᱦᱮᱸᱱᱟ᱾
ᱚ ᱟᱪᱪᱷᱟ ᱟᱪᱪᱷᱟ
ᱦᱮᱸ ᱛᱚᱠᱷᱚᱱ ᱫᱚ ᱵᱟᱡᱟᱨ ᱠᱚ ᱵᱟᱡᱟᱨ ᱠᱚ ᱪᱟᱞᱟᱣ ᱦᱩᱭᱩᱜᱼᱟ᱾ ᱛᱚ ᱚᱱᱛᱮ ᱠᱷᱚᱱᱟᱜ ᱜᱮ ᱟᱹᱜᱩ ᱦᱩᱭᱩᱜ-ᱟ, ᱠᱤᱨᱤᱧ ᱠᱟᱛᱮᱜ᱾
ᱦᱮᱸᱻ
ᱥᱠᱟᱢ ᱠᱚ ᱤᱭᱟᱹ ᱨᱮ, ᱪᱮᱫ ᱠᱚ ᱞᱟᱹᱭᱟ ᱴᱩᱠᱩᱡ ᱯᱷᱩᱠᱩᱡ ᱦᱟᱱᱟ ᱛᱮᱱ ᱱᱚᱣᱟ
ᱦᱩᱸᱻ ᱛᱟᱦᱞᱮ ᱟᱯᱮ ᱫᱚ ᱪᱮᱫ ᱨᱮᱯᱮ ᱯᱤᱴᱷᱟᱹᱭ ᱜᱮᱭᱟ ᱚᱱᱟ ᱥᱟᱠᱨᱟᱛ ᱠᱚᱨᱮ?
ᱥᱟᱠᱨᱟᱛ ᱠᱚᱨᱮ ᱪᱮᱫ ᱠᱚᱨᱮ ᱯᱤᱴᱟᱹᱭ ᱦᱱᱟ ᱞᱮ ᱪᱩᱞᱦᱟᱹ ᱪᱩᱞ ᱪᱩᱞᱦᱟᱹ,
ᱦᱮᱸ ᱟᱪᱪᱷᱟ
ᱛᱟᱦᱞᱮ ᱟᱯᱮ ᱥᱮᱫ ᱫᱚ ᱢᱟᱱᱮ ᱪᱮᱫ ᱢᱮᱱᱫᱟ?
ᱞᱮ ᱫᱟᱞᱤᱧ ᱟᱯᱮ ᱦᱚᱸ ᱵᱟᱡᱟᱨ ᱨᱮᱻᱯᱮ ᱛᱟᱦᱮᱱ ᱜᱮᱭᱟ? ᱛᱟᱦᱞᱮ ᱵᱟᱡᱟᱨ ᱠᱷᱚᱱ ᱫᱚ ᱟᱯᱮᱭᱟᱜ ᱠᱷᱮᱛ ᱵᱟᱹᱫᱽ ᱠᱚᱫᱚ ᱛᱤᱱᱟᱹᱜ ᱥᱟᱺᱜᱤᱧ ᱨᱮ ᱢᱮᱱᱟᱜ ᱛᱟᱯᱮᱭᱟ?
ᱠᱷᱮᱛ ᱨᱮᱫᱚ ᱢᱟᱱᱮ ᱥᱩᱨ ᱫᱚ ᱥᱩᱨ ᱜᱮᱭᱟᱞᱮ ᱚᱱᱠᱟ ᱮᱠ ᱵᱮᱥᱤ ᱥᱟᱺᱜᱤᱧ ᱫᱚ ᱵᱟᱹᱱᱩᱜᱼᱟ ᱢᱟᱱᱮ ᱥᱤᱫ ᱥᱩᱨ ᱜᱮᱭᱟ᱾
ᱵᱚᱞᱛᱮ ᱜᱮᱞ
ᱱᱟᱯᱟᱭ ᱠᱟᱛᱷᱟ᱾
ᱦᱮᱸ
ᱦᱩ
ᱛᱟᱦᱞᱮ ᱱᱤᱛᱚᱜ ᱢᱟ ᱛᱟᱦᱚᱞᱮ ᱵᱤᱞᱤᱜ ᱠᱟᱱᱟ, ᱛᱟᱦᱞᱮ ᱛᱟᱞᱮ ᱠᱚᱫᱚ ᱯᱮ ᱯᱤᱴᱷᱟᱹ ᱠᱟᱛᱮᱜ ᱯᱮ ᱡᱚᱢ ᱵᱟᱲᱟᱭ ᱜᱮᱭᱟ ᱥᱮ ᱵᱟᱝ ᱟᱯᱮ ᱫᱚ?
ᱛᱟᱞᱮ ᱠᱚᱫᱚ ᱢᱟᱱᱮ ᱡᱚᱢ ᱫᱚ ᱥᱟᱱᱟ ᱛᱟᱦᱮᱸ ᱜᱮᱭᱟ, ᱟᱫᱚ ᱯᱤᱴᱷᱟᱹ ᱫᱚ ᱵᱟᱠᱚ ᱯᱤᱴᱷᱟᱹᱭ ᱛᱟᱦᱮᱸᱱᱟ᱾ ᱦᱮᱸ
ᱚ ᱟᱪᱪᱷᱟ ᱟᱪᱪᱷᱟ
ᱦᱮᱸ ᱢᱟᱱᱮ ᱟᱫᱚ ᱡᱚᱛᱚ ᱦᱚᱲ ᱫᱚ ᱵᱟᱠᱚ ᱯᱤᱴᱷᱟᱹᱭᱟᱥᱮ ᱢᱟᱱᱮ, ᱡᱟᱦᱟᱸᱭ ᱠᱚ ᱦᱤᱡᱩᱜ-ᱟ ᱢᱟᱱᱮ ᱜᱟᱛᱮ ᱠᱚᱲᱟ, ᱜᱟᱛᱮ ᱠᱚᱲᱟ ᱚᱲᱟᱜ ᱨᱮ ᱡᱩᱫᱤ ᱯᱤᱴᱷᱟᱹ ᱠᱮᱫᱟ ᱠᱚ ᱛᱚ ᱚᱱᱮ ᱟᱹᱜᱩᱭ ᱠᱩ ᱫᱚ ᱚᱱᱟᱜᱮ ᱡᱟᱜᱮ ᱢᱤᱫᱴᱮᱡ ᱵᱟᱨᱭᱟ ᱡᱚᱢ ᱞᱮᱫᱟ ᱡᱚᱢᱟ, ᱫᱚᱢᱮ ᱥᱟᱱᱟ ᱛᱟᱦᱮᱱᱟ ᱟᱹᱰᱤ ᱢᱚᱸᱡᱽ ᱜᱮ ᱥᱤᱵᱤᱞ ᱛᱟᱦᱮᱱᱟ ᱥᱮ?
ᱦᱩ ᱦᱩ ᱦᱩ
ᱟᱨᱛᱚ ᱡᱷᱚᱛᱚ ᱦᱚᱲᱟᱜ ᱚᱲᱟᱜ ᱨᱮᱫᱚ ᱵᱟᱠᱚ ᱯᱤᱴᱷᱟᱹᱭ ᱛᱟᱦᱮᱱᱟ᱾
ᱚ ᱟᱪᱪᱷᱟ
ᱦᱮᱸ ᱴᱟᱭᱤᱢ ᱢᱟᱱᱮ ᱟᱹᱰᱤ ᱟᱹᱰᱤ ᱤᱭᱟᱹ ᱤᱭᱟᱹᱛᱮ ᱤᱥᱤᱱ ᱠᱚ ᱠᱷᱟᱡ ᱫᱚ᱾
ᱚ ᱟᱪᱪᱷᱟ
ᱫᱤᱭᱮ ᱛᱟᱦᱚᱞᱮ ᱴᱟᱭᱤᱢ ᱦᱚᱸ ᱦᱩᱭᱮᱱ ᱛᱟᱞᱟᱝᱟ ᱟᱞᱟᱝᱟᱜ ᱫᱚ᱾
ᱦᱮᱸ ᱦᱮᱸ ᱴᱟᱭᱤᱢ ᱠᱚ ᱚᱠᱛᱚ ᱠᱚ ᱦᱳᱭ‌ᱱᱟ᱾ ᱟᱨ ᱚᱝᱠᱟᱜᱮ, ᱞᱟᱦᱟᱨᱮ ᱜᱚᱞᱯᱚ ᱦᱳᱭᱳᱜᱼᱟ ᱞᱟᱦᱟ ᱤᱫᱤ ᱥᱮᱫ ᱜᱚᱞᱯᱚ ᱤᱫᱤ ᱦᱩᱭᱩᱜᱼᱟ᱾
ᱦᱳᱭ ᱦᱳᱭ